ᱦᱮᱞᱳ
ᱜᱚᱝᱠᱮ ᱡᱚᱦᱟᱨ ᱜᱮ᱾
ᱦᱮᱸ ᱤᱧ ᱯᱟᱦᱴᱟ ᱥᱮᱫ ᱠᱷᱚᱱ ᱦᱚᱸ ᱡᱚᱦᱟᱨ ᱜᱮ᱾
ᱟᱨ ᱱᱟᱯᱟᱭ ᱜᱮ?
ᱦᱮᱸ ᱱᱚᱜᱼᱚᱭ ᱱᱤᱛᱚᱜ ᱫᱷᱟᱹᱵᱤᱡ ᱢᱟ ᱱᱟᱯᱟᱭ ᱜᱮ ᱢᱮᱱᱟᱜ ᱞᱮᱭᱟ ᱡᱚᱛᱚ ᱦᱚᱲ ᱠᱚᱜᱮ ᱦᱟᱸᱜ᱾ ᱱᱚᱜ ᱚᱭ ᱪᱟᱸᱫᱚ ᱵᱚᱸᱜᱟᱣᱟᱜ ᱫᱩᱞᱟᱹᱲ ᱫᱟᱭᱟ ᱛᱮᱜᱮ᱾
ᱛᱚ ᱟᱯᱮ ᱠᱚᱜᱮ ᱪᱮᱫ ᱞᱮᱠᱟ ᱦᱟᱸᱜ?
ᱟᱞᱮ ᱠᱚᱜᱮ ᱦᱚᱸ ᱱᱚᱛᱮ ᱦᱚᱸ ᱱᱚᱝᱠᱟ ᱛᱷᱚᱲᱟ ᱜᱟᱱ ᱨᱩᱣᱟᱹ ᱦᱟᱹᱥᱩ ᱠᱚᱢᱟ ᱵᱩᱡᱷᱟᱹᱜ ᱠᱟᱱ ᱜᱮᱭᱟ ᱱᱚᱣᱟ ᱫᱟᱜ ᱫᱤᱱ ᱥᱚᱢᱚᱭ ᱠᱟᱱᱟ ᱟᱨ ᱱᱚᱣᱟ ᱨᱮ ᱠᱷᱩᱜ ᱢᱟᱸᱫᱟ ᱠᱚ ᱧᱟᱧᱟᱢ ᱠᱟᱱ ᱜᱮᱭᱟ ᱟᱫᱚ ᱚᱱᱟᱛᱮ ᱩᱱᱟᱹᱜ ᱢᱚᱡᱽ ᱫᱚ ᱵᱟᱝ ᱟᱨ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱟᱪᱪᱷᱟ ᱟᱪᱪᱷᱟ ᱦᱮᱸ ᱟᱞᱮ ᱥᱮᱫ ᱦᱚᱸ ᱱᱚᱜᱼᱚᱭ ᱮᱱᱛᱮᱫ ᱡᱟᱹᱯᱩᱫ ᱫᱤᱱ ᱱᱚᱜᱼᱚᱭ ᱦᱩᱲᱩ ᱨᱚᱦᱚᱭ ᱫᱤᱱ ᱮᱦᱚᱵ ᱠᱟᱱᱟ ᱦᱟᱸᱜ ᱟᱫᱚ ᱢᱮᱱᱠᱷᱟᱱ ᱟᱞᱮᱥᱮᱫ ᱫᱚ ᱱᱚᱝᱠᱟ ᱢᱚᱡᱽ ᱛᱮ ᱫᱟᱜ ᱵᱟᱭ ᱡᱟᱹᱲᱤᱟᱠᱟᱫ ᱛᱮ ᱦᱟᱸᱜ ᱢᱚᱡᱽ ᱛᱮᱫᱚ ᱵᱟᱠᱚ ᱨᱚᱦᱚᱭᱮᱫᱟ ᱡᱚᱛᱚ ᱦᱚᱲ ᱫᱚ ᱦᱟᱸᱜ᱾
ᱢᱟᱱᱮ ᱚᱠᱚᱭ ᱚᱠᱚᱭᱟᱜ ᱡᱟᱦᱟᱱᱟᱜ ᱚᱱᱠᱟ ᱠᱩᱧ ᱠᱚ ᱢᱮᱱᱟᱜ ᱛᱟᱠᱚᱣᱟ ᱵᱟᱹᱫᱽ ᱠᱩᱧ ᱠᱚ ᱥᱮ ᱜᱟᱹᱰᱭᱟᱹ ᱠᱚ᱾ ᱩᱱᱠᱩ ᱜᱮ ᱦᱟᱸᱜ ᱱᱚᱣᱟ ᱩᱸ ᱠᱷᱚᱰᱚ ᱢᱮᱥᱤᱱ ᱠᱚᱛᱮ ᱥᱮ ᱡᱟᱦᱟᱱᱟᱜ ᱢᱮᱥᱤᱱ ᱠᱚᱛᱮ ᱦᱟᱸᱜ ᱯᱩᱢᱯᱩ ᱠᱟᱛᱮᱫ ᱦᱟᱸᱜ ᱠᱚ ᱨᱚᱦᱚᱭ ᱵᱟᱲᱟᱭᱮᱫᱟ᱾ ᱟᱫᱚ ᱟᱹᱰᱤ ᱢᱩᱥᱠᱤᱞ ᱜᱮ ᱵᱩᱡᱷᱟᱹᱜ ᱠᱟᱱᱟ ᱮᱱᱛᱮᱜ᱾ ᱱᱚᱣᱟ ᱟᱸᱥ ᱨᱮᱞᱮ ᱛᱟᱦᱮᱸ ᱠᱟᱱᱟ ᱡᱮ ᱥᱮᱨᱢᱟ ᱫᱟᱜ ᱡᱟᱹᱲᱤ ᱛᱮᱦᱟᱸᱜ ᱱᱚᱝᱠᱟ ᱨᱚᱦᱚᱭ ᱦᱩᱭᱩᱜᱼᱟ᱾ ᱟᱨ ᱱᱚᱝᱠᱟ ᱫᱟᱜ ᱜᱮ ᱵᱟᱭ ᱫᱟᱜ ᱵᱟᱲᱟ ᱞᱮᱫᱟ᱾ ᱢᱟᱱᱮ ᱫᱟᱜ ᱫᱚ ᱦᱩᱭ ᱵᱟᱲᱟ ᱞᱮᱱ ᱜᱮᱭᱟ ᱢᱟᱱᱮ ᱡᱷᱤᱯᱤᱨ ᱡᱷᱤᱯᱤᱨ ᱥᱮ ᱛᱷᱚᱲᱟ ᱛᱷᱚᱲᱟ, ᱟᱹᱰᱤ ᱱᱟᱥᱮᱱᱟᱜ ᱦᱟᱸᱜ ᱟᱫᱚ ᱱᱚᱝᱠᱟ ᱡᱟᱹᱥᱛᱤ ᱢᱟᱱᱮ ᱠᱷᱮᱛ ᱯᱮᱨᱮᱡᱚᱜ ᱞᱮᱠᱟ ᱥᱮ ᱱᱚᱝᱠᱟ ᱞᱚᱥᱚᱫ ᱞᱮᱠᱟ ᱫᱚ ᱦᱟᱸᱜ ᱵᱟᱭ ᱫᱟᱜ ᱞᱮᱫᱟ ᱟᱫᱚ᱾ ᱟᱯᱮᱥᱮᱫ ᱜᱮ ᱪᱮᱫ ᱞᱮᱠᱟ ᱢᱟᱱᱮ ᱫᱟᱜ ᱡᱟᱹᱲᱤ ᱠᱚ ᱱᱟᱯᱟᱭ ᱜᱮ ᱦᱩᱭ ᱵᱟᱲᱟᱭᱮᱱᱟ, ᱥᱮᱜ
ᱟᱨ ᱱᱚᱛᱮ ᱦᱚᱸ ᱱᱚᱝᱠᱟᱜ ᱜᱮ ᱫᱟᱜ ᱜᱷᱟᱹᱲᱤᱡ ᱢᱟ ᱫᱟᱜ ᱮᱜ ᱠᱟᱱ ᱜᱮᱭᱟ ᱡᱟᱹᱯᱩᱫ ᱵᱟᱲᱟ ᱞᱮᱫ ᱜᱮᱭᱟ᱾ ᱟᱫᱚ ᱛᱮᱦᱮᱧ ᱦᱚᱸ ᱢᱚᱣᱥᱚᱢ ᱛᱷᱚᱲᱟ ᱥᱤᱛᱩᱝ ᱠᱟᱫᱟᱭ᱾ ᱟᱨ ᱫᱟᱜ ᱫᱚ ᱚᱱᱮ ᱠᱟᱹᱢᱤ ᱢᱤᱫ ᱜᱷᱟᱹᱲᱤᱡ ᱜᱮ ᱡᱟᱹᱲᱤᱭᱟ ᱟᱨ ᱦᱳᱭ ᱚᱱᱠᱟ ᱠᱷᱮᱛ ᱠᱚᱦᱚᱸ ᱵᱟᱝ ᱯᱮᱨᱮᱡᱚᱜᱼᱟ ᱚᱱᱟ ᱠᱷᱟᱹᱛᱤᱨ ᱛᱤᱨ ᱛᱮ ᱪᱟᱥᱟ ᱵᱟᱥᱟ ᱠᱚ ᱞᱟᱹᱜᱤᱫ ᱦᱚᱸ ᱩᱱᱟᱹᱜ ᱦᱚᱸ ᱵᱚᱞᱮ ᱵᱟᱝ ᱦᱩᱭᱩᱜ ᱠᱟᱱᱟ ᱫᱟᱜ ᱠᱷᱮᱛ ᱨᱮ ᱫᱟᱜ ᱵᱟᱝ ᱯᱮᱨᱮᱡ ᱞᱮᱱ ᱠᱷᱟᱡ ᱦᱚᱸ ᱪᱟᱥᱟ ᱵᱟᱥᱟ ᱪᱮᱠᱟ ᱦᱩᱭᱩᱜᱼᱟ ᱜᱟᱪᱷᱤ ᱠᱚᱦᱚᱸ ᱪᱤᱠᱟᱹ ᱛᱮ ᱜᱮᱭᱟ ᱟᱫᱚ ᱚᱱᱟ ᱠᱷᱟᱹᱛᱤᱨ ᱚᱱᱮ ᱚᱱᱠᱟ ᱴᱳᱰᱳ ᱢᱮᱥᱤᱱ ᱠᱚ ᱛᱮᱜᱤ ᱫᱟᱜ ᱠᱚ ᱯᱮᱨᱮᱡ ᱠᱟᱛᱮᱜ ᱨᱚᱦᱚᱭ ᱵᱟᱲᱟᱭ ᱦᱩᱭᱩᱜ ᱠᱟᱱᱟ᱾
ᱟᱪᱪᱷᱟ ᱟᱪᱪᱷᱟ ᱢᱟᱱᱮ ᱡᱟᱹᱥ ᱛᱤ ᱡᱟᱭᱜᱟ ᱥᱮᱫ ᱱᱚᱝᱠᱟ ᱜᱮ ᱦᱟᱸᱜ ᱦᱟᱞᱚᱛ ᱦᱩᱭ ᱠᱟᱱᱟ ᱥᱮ ᱵᱟᱝ ᱢᱟᱱᱮ ᱢᱚᱸᱡᱽ ᱛᱮᱜᱮ ᱫᱟᱜ ᱜᱮ ᱵᱟᱭ ᱫᱟᱜ ᱫᱟ, ᱟᱨ ᱟᱹᱰᱤ ᱡᱟᱹᱥᱛᱤ ᱮᱸᱴᱠᱮᱴᱚᱬᱮ ᱚᱱᱠᱟ ᱧᱮᱞᱚᱜ ᱠᱟᱱᱟ ᱢᱟᱱᱮ ᱫᱟᱜ ᱨᱮᱱᱟᱜ᱾ ᱟᱫᱚ ᱛᱚᱵᱮ ᱟᱯᱮ ᱥᱮᱫ ᱫᱚ ᱢᱟᱱᱮ ᱦᱩᱲᱩ ᱢᱚᱛᱚᱡ ᱜᱮᱯᱮ ᱪᱟᱥᱟ ᱥᱮ ᱟᱨᱦᱚᱸ ᱪᱮᱫ ᱠᱚᱯᱮ ᱪᱟᱥ ᱵᱟᱲᱟᱭᱟ?
ᱟᱞᱮ ᱥᱮᱫ ᱫᱚ ᱦᱩᱲᱩ ᱪᱟᱵᱟ ᱞᱮᱱᱠᱷᱟᱱ ᱦᱩᱲᱩ ᱥᱟᱶ ᱛᱮᱫᱚ ᱡᱚᱸᱰᱨᱟ ᱠᱚ ᱵᱟᱲᱜᱮ ᱨᱮᱞᱮ ᱪᱟᱥᱟᱭᱟ᱾ ᱟᱨᱦᱚ ᱚᱱᱟ ᱥᱚᱸᱜᱮᱛᱮ ᱟᱨᱦᱚ ᱚᱱᱟ ᱵᱷᱤᱱᱰᱤ ᱠᱚ ᱜᱟᱡᱚᱨ ᱠᱚ ᱟᱨᱦᱚᱸ ᱦ ᱤᱭᱟᱹ ᱪᱮᱫ ᱠᱚ ᱢᱮᱱᱟᱜ ᱵᱷᱤᱱᱰᱤ ᱛᱟᱦᱮᱨ ᱚᱱᱟ ᱠᱚᱦᱚᱸ ᱪᱟᱥᱟᱭ ᱦᱩᱭᱩᱜᱼᱟ ᱡᱷᱤᱸᱜᱟᱹ ᱠᱚ
ᱟᱪᱪᱷᱟ ᱟᱪᱪᱷᱟ ᱟᱹᱰᱤ ᱱᱟᱯᱟᱭ ᱟᱫᱚ ᱟᱞᱮ ᱥᱮᱫ ᱥᱮ ᱦᱚᱸ ᱱᱚᱝᱠᱟ ᱪᱟᱥ ᱵᱟᱥ ᱫᱚ ᱱᱟᱯᱟᱭ ᱜᱮ ᱦᱩᱭᱩᱜᱼᱟ ᱱᱮᱛᱟᱨ ᱫᱚ ᱦᱟᱸᱜ ᱞᱟᱦᱟ ᱛᱮᱫᱚ ᱦᱟᱸᱜ ᱱᱚᱝᱠᱟ ᱫᱟᱜ ᱨᱮᱱᱟᱜ ᱥᱩᱵᱤᱫᱷᱟ ᱠᱚ ᱵᱟᱝ ᱛᱟᱦᱮᱸ ᱠᱟᱱᱟ ᱟᱫᱚ ᱱᱮᱛᱟᱨ ᱫᱚ ᱮᱱᱦᱚᱸ ᱢᱟᱱᱮ ᱢᱚᱴᱚᱨ ᱯᱟᱢᱯ ᱠᱚ ᱢᱮᱱᱟᱜ ᱛᱮ ᱥᱚᱢᱟᱴ ᱥᱮᱵᱩᱞ ᱱᱚᱝᱠᱟ ᱠᱚ ᱵᱟᱹᱭᱥᱟᱹᱣ ᱵᱟᱲᱟᱣ ᱠᱟᱜ ᱛᱮ ᱟᱭᱢᱟ ᱦᱚᱲ ᱟᱫᱚ ᱱᱚᱝᱠᱟ ᱦᱳᱲᱩ ᱢᱟ ᱮᱱᱛᱮᱫ ᱪᱟᱥ ᱜᱟᱱᱚᱜ ᱜᱮ ᱜᱚᱴᱟ ᱤᱭᱮ ᱜᱮ ᱢᱟᱱᱮ ᱜᱚᱴᱟ ᱵᱚᱪᱷᱚᱨ ᱦᱩᱲᱩ ᱪᱟᱥ ᱫᱚ ᱮᱱᱮᱫ ᱱᱮᱛᱟᱨ ᱫᱤᱱ ᱜᱟᱱᱚᱜ ᱜᱮᱭᱟ ᱟᱫᱚ ᱢᱤᱫ ᱫᱷᱟᱣ ᱜᱮ ᱟᱨᱦᱚᱸ ᱪᱟᱥ ᱫᱚ ᱦᱩᱭᱩᱜᱭᱴ ᱠᱟᱱᱟ ᱦᱩᱲᱩ ᱪᱟᱥ ᱫᱚ ᱟᱞᱮᱥᱮᱫ ᱫᱚ ᱟᱨ ᱱᱮᱛᱟᱨ ᱫᱤᱱ ᱫᱚ ᱦᱩᱲᱩ ᱵᱚᱫᱚᱞ ᱛᱮ ᱟᱨᱦᱚᱸ ᱮᱴᱟᱜ ᱫᱚ ᱢᱮᱱ ᱫᱟᱲᱮᱭᱟᱜᱼᱟ ᱱᱚᱜ ᱚᱭ ᱡᱚᱸᱰᱨᱟ ᱜᱮᱦᱟᱸᱜ ᱟᱨ ᱡᱚᱱᱰᱨᱟ ᱥᱟᱶ ᱥᱟᱶᱛᱮ ᱚᱱᱟ ᱨᱮᱦᱚᱸ ᱡᱟᱹᱲᱤ ᱠᱚᱠᱚ ᱪᱟᱥᱟ ᱡᱟᱹᱲᱤ ᱫᱚᱵᱮᱱ ᱴᱷᱤᱠᱟᱹᱭᱮᱫ ᱠᱟᱱ ᱜᱮᱭᱟ ᱯᱟᱥᱮᱡ ᱚᱱᱟ ᱫᱚ ᱦᱟᱸᱜ ᱢᱟᱱᱮ ᱵᱟᱵᱮᱨ ᱠᱚ ᱵᱮᱱᱟᱣᱟ ᱦᱮᱸ ᱦᱮᱸ ᱦᱮᱸ ᱦᱮᱸ ᱢᱟᱱᱮ ᱟᱫᱚᱢ ᱥᱮᱫ ᱫᱚ ᱦᱟᱸᱜ ᱡᱟᱹᱲᱤ ᱫᱚ ᱮᱴᱟᱜ ᱧᱚᱜ ᱜᱮ ᱠᱚ ᱢᱮᱛᱟᱜᱼᱟ ᱢᱟᱱᱮ ᱵᱟᱠᱚ ᱵᱩᱡᱷᱟᱹᱣ ᱮᱫᱟ ᱦᱟᱸᱜ ᱟᱫᱚ ᱚᱱᱟᱛᱤᱧ ᱢᱮᱱ ᱠᱮᱫᱟ ᱟᱫᱚ ᱚᱱᱮ ᱚᱱᱟ ᱠᱚ ᱛᱟᱦᱮᱱᱟ ᱟᱪᱪᱷᱟ ᱟᱪᱪᱷᱟ ᱟᱨᱦᱚᱸ ᱜᱷᱟᱸᱝᱽᱨᱟ ᱚᱱᱟ ᱥᱟᱶ ᱥᱟᱶᱛᱮ ᱢᱟᱱᱮ ᱡᱚᱱᱰᱨᱟ ᱟᱨ ᱡᱟᱹᱲᱤ ᱥᱟᱶᱛᱮ ᱜᱷᱟᱜᱽᱨᱟ ᱦᱚᱸ ᱢᱤᱫ ᱠᱷᱮᱛ ᱨᱮᱜᱮ ᱱᱚᱝᱠᱟ ᱪᱟᱥ ᱜᱟᱱᱚᱜᱼᱟ ᱟᱫᱚ ᱟᱹᱰᱤ ᱱᱟᱯᱟᱭ ᱜᱮ
ᱦᱚᱭ ᱚᱱᱮ ᱢᱟᱱᱮ ᱡᱚᱱᱰᱨᱟ ᱥᱟᱶ ᱛᱮ ᱡᱟᱹᱲᱤ ᱠᱚ ᱟᱨ ᱜᱷᱟᱝᱸᱜᱽᱨᱟ ᱚᱱᱟ ᱠᱚᱜᱮ ᱵᱟᱝ
ᱮᱠᱟᱞᱠᱟᱞ ᱟᱨ ᱱᱚᱜᱼᱚᱭ ᱦᱮᱲᱦᱮᱫ ᱫᱤᱱ ᱛᱤᱭᱳᱜ ᱞᱮᱱᱠᱷᱟᱱ ᱠᱷᱟᱡ ᱥᱮ ᱟᱫᱚᱢ ᱠᱚᱫᱚ ᱱᱮᱛᱟᱨ ᱠᱷᱚᱡ ᱜᱮ ᱦᱟᱸᱜ ᱱᱚᱣᱟ ᱨᱟᱢᱲᱟ ᱦᱚᱸᱠᱚ ᱪᱟᱥᱟ ᱢᱟᱱᱮ ᱨᱟᱢᱲᱟ ᱫᱚ ᱦᱟᱸᱜ ᱱᱚᱣᱟ ᱱᱚᱣᱟ ᱠᱷᱮᱛ ᱨᱮᱱᱟᱜ ᱚᱠᱟ ᱯᱤᱰᱟᱹ ᱠᱟᱱᱟ ᱯᱤᱰᱷᱟᱹ ᱯᱤᱰᱟᱹ ᱛᱮᱠᱚ ᱪᱟᱥ ᱵᱟᱲᱟ ᱠᱟᱜᱼᱟ ᱥᱮ ᱚᱱᱟ ᱜᱷᱩ ᱜᱷᱩᱴᱩ ᱡᱟᱭᱜᱟ ᱠᱚᱨᱮ ᱟᱫᱚ ᱟᱯᱮ ᱥᱮᱫ ᱱᱚᱣᱟ ᱨᱟᱢᱵᱲᱟ ᱦᱚᱸᱠᱚ ᱪᱟᱥ ᱜᱮᱭᱟ ᱥᱮ ᱵᱟᱝ ᱦᱟᱜ
ᱦᱳᱭ ᱨᱟᱢᱲᱟ ᱦᱚᱸᱠᱚ ᱪᱟᱥᱟᱭ ᱜᱮᱭᱟ ᱚᱱᱟ ᱯᱤᱰᱟᱹ ᱯᱤᱸᱰᱟᱹ ᱛᱮ ᱵᱟᱠᱷᱟᱡ ᱫᱚ ᱚᱱᱟ ᱜᱷᱩᱴᱩ ᱨᱮᱠᱚ ᱪᱟᱥᱟᱭ ᱜᱮᱭᱟ ᱟᱨᱦᱚᱸ ᱚᱱᱟ ᱥᱟᱶᱛᱮ ᱡᱚᱸᱰᱨᱟ ᱥᱟᱶᱛᱮ ᱨᱟᱦᱮᱲ ᱦᱚᱸᱠᱚ ᱪᱟᱥᱟᱭᱟ ᱦᱳᱭ ᱨᱟᱦᱮᱲ ᱦᱚᱠᱚ ᱪᱟᱥᱟᱭᱟ ᱦᱳᱭ ᱟᱨᱚ ᱱᱤᱭᱟᱹ ᱠᱚ ᱪᱟᱵᱟ ᱞᱮᱱᱠᱷᱟᱡ ᱦᱩᱲᱩ ᱠᱚ ᱜᱮᱫ ᱵᱟᱲᱟ ᱠᱟᱛᱮᱫ ᱫᱚ ᱱᱟᱦᱟᱜ ᱚᱱᱟ ᱨᱮ ᱢᱤᱫ ᱯᱷᱚᱥᱚᱞ ᱠᱚᱜᱮ ᱪᱟᱥᱟ ᱵᱟᱥᱟ ᱦᱩᱭᱩᱜᱼᱟ ᱚᱱᱟ ᱦᱮᱸ ᱪᱟᱱᱟ ᱢᱚᱴᱚᱨ ᱟᱨᱦᱚᱸ ᱮᱢᱟᱱ ᱛᱮᱭᱟᱜ ᱪᱟᱥᱟ ᱢᱮᱱᱟᱜᱼᱟ ᱚᱱᱟ ᱠᱚᱜᱮ ᱪᱟᱥᱟᱭ ᱦᱩᱭᱩᱜᱼᱟ
ᱮᱠᱟᱞᱛᱮ ᱦᱮᱸ ᱟᱞᱮᱥᱮᱫ ᱦᱚᱸ ᱱᱚᱜᱼᱚᱭ ᱱᱚᱣᱟ ᱦᱩᱲᱩ ᱠᱚ ᱤᱨ ᱵᱟᱲᱟ ᱥᱮ ᱜᱮᱫ ᱵᱟᱲᱟ ᱠᱟᱛᱮᱫ ᱦᱟᱸᱜ ᱱᱚᱝᱠᱟ ᱨᱟᱵᱤ ᱯᱷᱚᱥᱚᱞ ᱞᱮᱠᱟᱛᱮᱫᱚ ᱟᱭᱢᱟᱜ ᱜᱮ ᱪᱟᱥ ᱜᱟᱱᱚᱜᱼᱟ ᱡᱟᱹᱥᱛᱤ ᱠᱟᱭ ᱛᱮᱫᱚᱢ ᱢᱮᱱ ᱫᱟᱲᱮᱭᱟᱜᱼᱟ ᱱᱚᱣᱟ ᱛᱩᱲᱤ ᱦᱚᱸ ᱟᱹᱰᱤ ᱡᱟᱹᱥᱛᱤ ᱠᱚ ᱪᱟᱥᱟ ᱩᱱ ᱡᱚᱠᱷᱚᱱ ᱫᱚ ᱦᱟᱸᱜ ᱟᱨ ᱜᱩᱦᱩᱢ ᱜᱩᱢ ᱢᱮᱱ ᱫᱟᱲᱮᱭᱟᱜᱼᱟ ᱜᱩᱦᱩᱢ ᱟᱫᱚ ᱜᱩᱦᱩᱢ ᱫᱚ ᱱᱮᱛᱟᱨ ᱫᱚ ᱠᱚ ᱧᱚᱜ ᱠᱚ ᱪᱟᱥ ᱮᱫᱟ ᱢᱟᱱᱮ ᱟᱯᱱᱟᱨ ᱡᱚᱢ ᱞᱮᱠᱟ ᱟᱨ ᱜᱩᱦᱩᱢ ᱨᱮᱫᱚ ᱮᱱᱛᱮᱫ ᱱᱚᱝᱠᱟ ᱡᱟᱹᱥᱛᱤ ᱫᱟᱜ ᱠᱚ ᱞᱟᱜᱟᱜᱼᱟ ᱚᱱᱟ ᱠᱷᱟᱹᱛᱤᱨ ᱛᱮ ᱠᱚᱢ ᱦᱚᱲ ᱠᱚ ᱪᱟᱥᱟ ᱟᱨᱦᱚᱸ ᱪᱟᱥ ᱞᱮᱠᱟᱛᱮ ᱛᱮᱢ ᱢᱮᱱ ᱞᱮᱠᱷᱟᱡ ᱫᱚ ᱦᱟᱸᱜ ᱱᱚᱣᱟ ᱫᱟᱹᱞ ᱮᱢᱟᱱ ᱠᱚ ᱟᱹᱰᱤ ᱡᱟᱹᱥᱛᱤ ᱠᱚ ᱪᱟᱥᱟ ᱢᱟᱱᱮ ᱦᱚᱲᱮᱡ ᱢᱟᱥᱨᱤ ᱟᱨᱦᱚᱸ ᱵᱷᱩᱴ ᱚᱱᱟ ᱠᱷᱚᱱ ᱠᱚ ᱪᱟᱥ ᱜᱮ ᱟ ᱦᱚᱲᱮᱡ ᱢᱟᱥᱨᱤ ᱥᱟᱹᱨᱤ ᱟᱹᱰᱤ ᱡᱟᱹᱥᱛᱤ ᱠᱚ ᱪᱟᱥᱟ ᱟᱞᱮᱥᱮᱫ ᱦᱚᱸ
ᱦᱳᱭ ᱟᱯᱮ ᱥᱮᱫ ᱫᱚ ᱱᱟᱦᱟᱜ ᱚᱠᱟᱥᱮᱫ
ᱟᱞᱮ ᱥᱮᱫ ᱫᱚ ᱱᱚᱜᱼᱚᱭ ᱦᱟᱜ ᱦᱩᱞ ᱫᱤᱥᱚᱢ ᱱᱟᱠᱷᱟ
ᱦᱩᱞ ᱫᱤᱥᱚᱢ ᱥᱟᱱᱛᱟᱞ ᱯᱟᱨᱜᱟᱱᱟ ᱦᱳᱭ ᱦᱮᱸ ᱤᱧ ᱦᱚᱸ ᱦᱩᱞ ᱫᱤᱥᱚᱢ ᱥᱮᱫ ᱜᱮ ᱱᱚᱛᱮ ᱥᱟᱱᱛᱟᱞ ᱯᱟᱨᱜᱟᱱᱟ ᱜᱮ
ᱟᱪᱪᱷᱟ ᱟᱪᱪᱷᱟ
ᱦᱳᱭ ᱛᱚᱵᱮ ᱥᱟᱱᱛᱟᱞ ᱯᱟᱨᱜᱟᱱᱟ ᱫᱚ ᱚᱠᱟ ᱴᱚᱴᱷᱟ
ᱥᱟᱱᱛᱟᱞ ᱯᱚᱨᱜᱟᱱᱟ ᱫᱚ ᱱᱚᱜᱼᱚᱭ ᱦᱟᱸᱜ ᱯᱟᱹᱠᱩᱲ ᱡᱤᱞᱟ ᱜᱮ ᱟᱫᱚ ᱱᱚᱜᱼᱚᱭ ᱱᱤᱭᱟᱹ ᱠᱚᱫᱚ ᱦᱟᱸᱜ ᱞᱟᱹᱭ ᱫᱚ ᱡᱟᱹᱥ ᱛᱤ ᱵᱟᱝ ᱜᱟᱱᱚᱜᱼᱟ ᱟᱫᱚ ᱮᱱ ᱨᱮᱦᱚᱸ
ᱦᱳᱭ ᱦᱳᱭ ᱦᱳᱭ ᱞᱟᱹᱭ ᱡᱟᱹᱨᱩᱲ ᱠᱟᱱᱟ ᱴᱷᱤᱠᱟᱹ ᱩᱯᱨᱩᱢ ᱫᱚ ᱡᱟᱹᱨᱩᱲ ᱜᱮᱭᱟ
ᱟᱪᱪᱷᱟ ᱟᱪᱪᱷᱟ ᱟᱫᱚ ᱟᱢ ᱫᱚ ᱦᱟᱸᱜ ᱛᱚᱵᱮ ᱚᱠᱟ ᱡᱤᱞᱟ
ᱡᱤᱞᱟ ᱥᱟᱦᱮᱵᱽᱜᱚᱸᱡᱽ
ᱟᱪᱪᱷᱟ ᱱᱚᱜᱼᱚᱭ ᱥᱩᱨ ᱥᱩᱯᱩᱨ ᱨᱮᱱ ᱜᱮ ᱦᱟᱸᱜ ᱮᱱᱛᱮᱜ ᱱᱚᱜᱼᱚᱭ ᱱᱚᱣᱟ ᱯᱟᱹᱠᱩᱲ ᱢᱟᱦᱟᱸᱜ ᱱᱚᱜᱼᱚᱭ ᱥᱟᱦᱮᱵᱽᱜᱚᱸᱡᱽ ᱠᱷᱚᱡ ᱜᱮ ᱵᱷᱮᱜᱟᱨ ᱟᱠᱟᱱ ᱦᱟᱸᱜ ᱢᱟᱱᱮ ᱛᱚ ᱢᱤᱫᱴᱮᱱ ᱡᱮᱞᱟ ᱨᱮᱜᱮ ᱵᱚᱱ ᱛᱟᱦᱮᱸ ᱠᱟᱱᱟ ᱞᱟᱦᱟ ᱛᱮᱫᱚᱱ ᱢᱮᱱ ᱫᱟᱲᱮᱭᱟᱜᱼᱟ ᱟᱫᱚ ᱟᱵᱚ ᱱᱟᱠᱷᱟᱨᱮ ᱱᱚᱛᱮᱱ ᱩᱱᱠᱩᱫᱚ ᱦᱟᱸᱜ ᱟᱹᱰᱤ ᱠᱚᱢᱤᱧ ᱧᱟᱢᱮᱫ ᱠᱚᱣᱟ ᱱᱚᱝᱠᱟ ᱱᱚᱣᱟ ᱮᱯ ᱨᱮ ᱢᱮᱱ ᱫᱟᱲᱮᱭᱼᱟᱢ ᱵᱚᱞᱮ ᱟᱵᱚ ᱥᱮᱫ ᱨᱮᱱ ᱫᱚ ᱟᱹᱰᱤ ᱠᱚᱢ ᱦᱚᱲ ᱠᱚ ᱮᱠᱴᱤᱵᱷ ᱜᱮᱭᱟ ᱥᱮ ᱪᱮᱫ ᱞᱮᱠᱟ ᱦᱟᱸᱜ
ᱟᱹᱰᱤ ᱠᱚᱢ ᱦᱚᱲ ᱜᱮ ᱡᱮᱭᱥᱮ ᱤᱧ ᱦᱚᱧ ᱧᱮᱞ ᱮᱫ ᱟᱹᱰᱤ ᱠᱚᱢ ᱜᱮ ᱤᱱᱟᱹ ᱛᱮ ᱟᱢᱤᱧ ᱧᱟᱢ ᱠᱮᱫ ᱢᱮᱭᱟ ᱟᱨ ᱦᱚ‍ᱸ ᱱᱚᱣᱟ ᱞᱟᱦᱟ ᱨᱮᱫᱚ ᱵᱟᱹᱧ ᱧᱟᱢ ᱟᱠᱟᱫ ᱠᱚ ᱛᱟᱦᱮᱸᱱᱟ
ᱟᱪᱪᱷᱟ ᱟᱪᱪᱷᱟ
ᱦᱳᱭ ᱟᱫᱚ ᱱᱚᱜᱼᱚᱭ ᱱᱤᱭᱟᱹ ᱟᱵᱚᱣᱟᱜ ᱥᱚᱢᱟᱡᱽ ᱞᱟᱹᱜᱤᱫ ᱛᱮᱦᱚᱸ ᱥᱮ ᱟᱵᱚᱣᱟᱜ ᱵᱷᱟᱥᱟ ᱞᱟᱹᱜᱤᱫ ᱛᱮ ᱚᱱᱠᱟᱱ ᱟᱵᱚᱣᱟᱜ ᱥᱚᱢᱟᱡᱽ ᱨᱮᱫᱚ ᱪᱮᱫᱟᱜ ᱪᱚ ᱵᱟᱝᱠᱚ ᱞᱟᱹᱜᱤᱫᱚᱜ ᱠᱟᱱ
ᱦᱮᱸ ᱦᱮᱸ ᱱᱚᱣᱟ ᱨᱮᱱᱟᱜ ᱟᱭᱢᱟ ᱱᱚᱱᱠᱟ ᱮᱴᱠᱮᱴᱚᱬᱮ ᱨᱟᱠᱟᱵᱚᱜ ᱠᱟᱱᱟ ᱢᱟᱱᱮ ᱱᱚᱣᱟ ᱨᱮᱱᱟᱜ ᱠᱟᱨᱚᱱ ᱞᱮᱠᱟᱛᱮ ᱢᱮᱱ ᱞᱮᱠᱷᱟᱡ ᱫᱚ ᱱᱚᱜᱼᱚᱭ ᱟᱵᱚ ᱱᱚᱣᱟ ᱥᱚᱢᱟᱡᱽ ᱥᱮ ᱥᱟᱶᱛᱟ ᱨᱮᱢ ᱧᱮᱞ ᱫᱟᱲᱮ ᱭᱟᱜᱼᱟ ᱟᱹᱰᱤ ᱡᱟᱹᱥᱛᱤ ᱱᱚᱜᱼᱚᱭ ᱦᱟᱺᱰᱤ ᱯᱟᱹᱣᱨᱟᱹ ᱨᱮᱠᱚ ᱰᱩᱵᱟᱹᱣ ᱪᱟᱵᱟᱣᱟᱠᱟᱱᱟ ᱟᱫᱚ ᱦᱟᱺᱰᱤ ᱯᱟᱹᱣᱨᱟ ᱦᱚᱸ ᱢᱤᱫᱴᱟᱝ ᱟᱥᱚᱞ ᱠᱟᱨᱚᱱ ᱞᱮᱠᱟᱛᱮᱢ ᱢᱮᱱ ᱫᱟᱲᱮᱭᱟᱜᱼᱟ ᱮᱱᱛᱮᱫ
ᱦᱮᱸ
ᱱᱚᱛᱮ ᱟᱞᱮ ᱱᱟᱠᱷᱟ ᱧᱮᱞ ᱞᱮᱠᱚ ᱠᱷᱟᱱ ᱢᱟᱱᱮ ᱟᱵᱚ ᱞᱮᱠᱟᱱ ᱠᱚ ᱡᱩᱣᱟᱹᱱ ᱠᱚᱲᱟ ᱠᱚ ᱦᱟᱸᱜ ᱟᱹᱰᱤ ᱡᱟᱹᱥᱛᱤ ᱢᱟᱱᱮ ᱵᱟᱦᱨᱮ ᱠᱟᱹᱢᱤ ᱠᱚ ᱪᱟᱞᱟᱜᱼᱟ ᱠᱷᱟᱡ ᱧᱩ ᱵᱩᱞ ᱠᱚᱜᱼᱟ ᱠᱚ ᱚᱲᱟᱜ ᱠᱚᱨᱮ ᱟᱨ ᱚᱞᱚᱜ ᱯᱟᱲᱦᱟᱜ ᱨᱮᱢᱟ ᱦᱟᱸᱜ ᱢᱟᱱᱮ ᱟᱹᱰᱤ ᱠᱚᱢ ᱠᱚ ᱞᱟᱦᱟᱜ ᱠᱟᱱᱟ ᱦᱟᱸᱜ ᱟᱫᱚ ᱟᱯᱮᱥᱮᱫ ᱚᱱᱛᱮ ᱥᱟᱦᱮᱵᱽᱜᱚᱧᱡᱽ ᱱᱟᱠᱷᱟ ᱥᱮᱫ ᱫᱚ ᱪᱮᱫ ᱞᱮᱠᱟ ᱢᱟᱱᱮ ᱚᱞᱚᱜ ᱯᱟᱲᱦᱟᱜ ᱠᱚᱨᱮ ᱠᱚ ᱥᱮᱬᱟᱭᱮᱫᱼᱟ ᱠᱟᱱ ᱜᱮᱭᱟ ᱥᱮ ᱦᱟᱸᱜ ᱦᱟᱺᱰᱤ ᱯᱟᱹᱣᱨᱟᱹ ᱥᱮᱫ ᱨᱮᱜᱮ ᱡᱟᱹᱥᱛᱤ ᱠᱚ ᱴᱟᱱᱟᱜ ᱠᱟᱱᱟ
ᱱᱚᱛᱮ ᱟᱞᱮ ᱥᱮᱫ ᱦᱚᱸ ᱚᱱᱠᱟ ᱜᱮ ᱟᱹᱰᱤ ᱡᱟᱹᱥᱛᱤ ᱜᱮ ᱦᱟᱺᱰᱤ ᱯᱟᱹᱨᱣᱟᱹ ᱠᱚ ᱧᱩᱭᱟ ᱠᱟᱹᱴᱤᱡ ᱠᱟᱹᱴᱤᱡ ᱜᱤᱫᱽᱨᱟᱹ ᱠᱚ ᱢᱮᱱᱟᱜ ᱫᱚᱥ ᱮᱜᱟᱨᱚ ᱥᱟᱞ ᱠᱷᱚᱱ ᱜᱮ ᱦᱟᱺᱰᱤ ᱠᱚ ᱧᱩᱭᱟ ᱵᱤᱲᱤ ᱪᱩᱴᱤ ᱠᱚ ᱧᱩᱭᱟ ᱥᱟᱱᱟᱢᱟᱜ ᱚᱱᱟ ᱠᱚ ᱡᱤᱱᱤᱥ ᱨᱮ ᱩᱱᱟᱹᱜ ᱟᱸᱴ ᱠᱚ ᱰᱩᱵᱟᱹᱣ ᱪᱟᱵᱟ ᱟᱠᱟᱱᱟ ᱦᱮᱸ ᱡᱮ ᱦᱮᱸ ᱯᱟᱲᱦᱟᱣ ᱦᱚᱸ ᱵᱟᱝᱠᱚ ᱪᱟᱞᱟᱜᱼᱟ
ᱮᱠᱟᱞ
ᱢᱟᱱᱮ ᱟᱵᱚ ᱮᱨᱤᱭᱟ ᱱᱚᱛᱮ ᱱᱟᱠᱷᱟ ᱫᱚᱢ ᱢᱮᱱ ᱫᱟᱲᱮᱭᱟᱜᱼᱟ ᱟᱹᱰᱤ ᱡᱟᱹᱥᱛᱤ ᱜᱮ ᱱᱚᱝᱠᱟ ᱤᱭᱟᱹ ᱢᱮᱱᱟᱜ ᱠᱚᱣᱟ ᱦᱟᱸᱜ ᱟᱫᱚ ᱟᱵᱚ ᱮᱨᱤᱭᱟ ᱢᱚᱛᱚ ᱫᱚ ᱵᱟᱝ ᱦᱟᱜ ᱱᱚᱝᱠᱟᱧ ᱜᱟᱞᱢᱟᱨᱟᱣ ᱛᱮᱜᱮᱧ ᱵᱟᱰᱟᱭ ᱧᱟᱢ ᱠᱮᱫᱟ ᱡᱮ ᱜᱚᱴᱟ ᱴᱚᱴᱟᱜ ᱜᱮ ᱢᱟᱱᱮ ᱦᱟᱺᱰᱤ ᱯᱟᱹᱨᱣᱟ ᱛᱮ ᱵᱚᱱ ᱵᱩᱞ ᱪᱟᱵᱟᱣᱟᱠᱱᱟ ᱦᱟᱸᱜ ᱟᱫᱚ ᱱᱚᱜᱼᱚᱭ ᱱᱤᱛ ᱫᱚ ᱢᱤᱫᱴᱮᱱ ᱠᱟᱨᱚᱱ ᱞᱮᱠᱟᱛᱮᱢ ᱢᱮᱱ ᱫᱟᱲᱮᱭᱟᱜᱼᱟ ᱡᱮ ᱱᱚᱣᱟ ᱫᱚ ᱦᱟᱸᱜ ᱱᱚᱣᱟ ᱟᱵᱚᱣᱟᱜ ᱵᱚᱸᱜᱟ ᱵᱩᱨᱩ ᱨᱮ ᱞᱟᱹᱠᱛᱤ ᱢᱮᱱᱟᱜᱼᱟ ᱟᱫᱚ ᱤᱧ ᱫᱩᱧ ᱢᱮᱱᱟ ᱡᱮ ᱴᱷᱤᱠ ᱜᱮᱭᱟ ᱱᱚᱜᱼᱚᱭ ᱵᱚᱸᱜᱟ ᱵᱳᱨᱳ ᱨᱮ ᱟᱵᱚᱣᱟᱜ ᱱᱚᱣᱟ ᱦᱟᱺᱰᱤ ᱪᱚᱰᱚᱨ ᱠᱚ ᱜᱟᱱᱚᱜᱼᱟ ᱥᱮ ᱵᱟᱯᱞᱟ ᱵᱤᱦᱟᱹ ᱠᱚᱨᱮ ᱥᱮ ᱵᱷᱟᱸᱰᱟᱱ ᱠᱚᱨᱮ ᱟᱫᱚ ᱩᱱ ᱨᱮᱜᱮ ᱵᱚᱱ ᱦᱟᱺᱰᱤ ᱠᱚᱵᱚᱱ ᱪᱚᱰᱚᱨ ᱵᱟᱲᱟ ᱞᱮᱠᱟᱱ ᱟᱨ ᱱᱚᱣᱟ ᱠᱚ ᱮᱴᱟᱜ ᱫᱤᱱ ᱫᱚ ᱮᱠᱟᱨ ᱵᱚᱱ ᱵᱟᱨᱚᱱ ᱪᱟᱵᱟ ᱞᱮᱠᱷᱟᱡ ᱱᱚᱣᱟ ᱵᱟᱵᱚᱫᱽ ᱛᱮ ᱵᱚᱞᱮ ᱡᱟᱦᱟᱸᱭ ᱟᱹᱛᱲᱤ ᱜᱮ ᱦᱟᱺᱰᱤ ᱯᱟᱹᱣᱨᱟᱹᱭ ᱵᱮᱱᱟᱣᱟ ᱥᱮ ᱟᱠᱷᱨᱤᱧᱟᱭ ᱠᱤᱨᱤᱧᱟᱭ ᱛᱚ ᱩᱱᱠᱩ ᱫᱚ ᱡᱟᱦᱟᱱᱟᱜ ᱱᱚᱝᱠᱟᱱ ᱠᱩᱲᱟᱹᱭ ᱢᱟᱱᱮ ᱥᱟᱡᱟᱹᱭ ᱠᱚ ᱮᱢᱟᱣᱟᱠᱚ ᱠᱷᱟᱡ ᱥᱮ ᱰᱟᱸᱰᱚᱢ ᱠᱚ ᱠᱷᱟᱱᱡ ᱠᱚ ᱛᱚ ᱟᱹᱰᱤ ᱱᱟᱯᱟᱭ ᱦᱩᱭ ᱠᱚᱜᱼᱟ ᱦᱟᱸᱜ ᱟᱫᱚ ᱱᱚᱣᱟ ᱵᱟᱵᱚᱫ ᱛᱮ ᱟᱢ ᱪᱮᱫ ᱮᱢ ᱦᱩᱫᱤᱥ ᱮᱟ ᱵᱚᱞᱮ ᱱᱚᱝᱠᱟ ᱠᱚᱨᱟᱣ ᱞᱮᱠᱷᱟᱡ ᱥᱮ ᱪᱮᱫ ᱠᱚ ᱪᱤᱠᱟ ᱞᱮᱠᱷᱟᱡ ᱱᱚᱣᱟ ᱦᱟᱺᱰᱤ ᱯᱟᱹᱣᱨᱟᱹ ᱠᱷᱚᱡ ᱠᱚ ᱥᱟᱦᱟᱜᱼᱟ ᱥᱮ ᱥᱟᱺᱜᱤᱧᱚᱜᱼᱟ ᱠᱚ ᱥᱮ ᱯᱷᱟᱨᱟ ᱠᱚᱼᱟ ᱦᱟᱸᱜ
ᱟᱹᱰᱤ ᱵᱮᱥ ᱦᱩᱫᱮᱥ ᱠᱟᱱᱟ ᱱᱚᱣᱟ ᱱᱚᱝᱠᱟ ᱜᱮ ᱦᱩᱭ ᱞᱮᱱᱠᱷᱟᱱ ᱟᱹᱰᱤ ᱱᱟᱯᱟᱭ ᱜᱮ ᱦᱩᱭᱩᱜᱼᱟ ᱪᱮᱫᱟᱜ ᱥᱮ ᱟᱵᱚᱣᱟᱜ ᱥᱚᱢᱟᱡᱽ ᱨᱮ ᱱᱚᱝᱠᱟ ᱩᱱᱟᱹᱜ ᱟᱸᱴ ᱦᱟᱺᱰᱤ ᱯᱟᱹᱣᱨᱟᱹ ᱨᱮᱠᱚ ᱵᱷᱩᱞ ᱪᱟᱵᱟᱣ ᱠᱟᱱᱟ ᱟᱨ ᱱᱚᱣᱟ ᱠᱷᱟᱹᱛᱤᱨ ᱛᱮ ᱟᱵᱚ ᱟᱵᱚ ᱥᱤᱠᱷᱟ ᱠᱷᱚᱱ ᱟᱹᱰᱤ ᱟᱸᱴ ᱵᱚᱱ ᱵᱟᱧ ᱪᱤᱛ ᱜᱮᱭᱟ ᱤᱪᱷᱟ ᱵᱟᱵᱚᱱ ᱧᱟᱢᱮᱫ ᱠᱟᱱᱟ ᱟᱨ ᱱᱤᱭᱟᱹ ᱨᱮᱜᱮ ᱥᱟᱱᱟᱢ ᱜᱤᱫᱽᱨᱟᱹ ᱠᱚ ᱞᱟᱹᱴᱩ ᱦᱚᱲ ᱠᱚ ᱥᱟᱱᱟᱢ ᱠᱚ ᱵᱩᱞ ᱪᱟᱵᱟ ᱠᱚᱜ ᱠᱟᱱᱟ ᱦᱟᱺᱰᱤ ᱧᱩ ᱞᱮᱠᱷᱟᱱ ᱢᱟ ᱚᱠᱟᱨᱮ ᱢᱮᱞᱟ ᱪᱷᱟᱛᱟ ᱯᱟᱛᱟ ᱟᱨ ᱱᱚᱜᱼᱚ ᱱᱤᱭᱟᱹ ᱠᱚᱦᱚᱸ ᱟᱹᱰᱤ ᱪᱚᱞᱛᱤ ᱜᱮᱭᱟ ᱢᱮᱞᱟ ᱪᱷᱟᱛᱟ ᱯᱟᱛᱟ ᱠᱚ ᱦᱩᱭ ᱞᱮᱱᱠᱷᱟᱱ ᱚᱸᱰᱮ ᱟᱹᱰᱤ ᱟᱸᱴ ᱠᱚ ᱪᱟᱞᱟᱜᱼᱟ ᱟᱨᱠᱚ ᱪᱟᱞᱟᱣ ᱞᱮᱱᱠᱷᱟᱡ ᱜᱤᱫᱽᱨᱟᱹ ᱠᱚᱦᱚᱸ ᱤᱱᱟᱹ ᱠᱚ ᱧᱮᱞᱟ ᱪᱮᱫ ᱦᱩᱭᱩᱜᱼᱟ ᱢᱮᱞᱟ ᱨᱮ ᱢᱮᱞᱟ ᱨᱮᱢᱟ ᱦᱟᱸᱰᱮ ᱠᱚ ᱡᱟᱹᱥᱛᱤ ᱠᱚ ᱦᱠᱷᱨᱤᱧ ᱟᱠᱚ ᱟᱨ ᱚᱸᱰᱮ ᱢᱟ ᱡᱟᱹᱥᱛᱤ ᱚᱱᱟ ᱢᱮᱞᱟ ᱧᱮᱞ ᱠᱷᱚᱱ ᱡᱟᱹᱥᱛᱤ ᱢᱟ ᱦᱟᱸᱰᱮ ᱜᱚᱫᱟᱢ ᱨᱮᱠᱚ ᱛᱟᱦᱮᱱᱟ ᱟᱫᱚ ᱱᱚᱣᱟ ᱠᱚ ᱡᱤᱱᱤᱥ ᱱᱚᱝᱠᱟ ᱦᱩᱫᱤᱥ ᱠᱟᱛᱮ ᱱᱚᱣᱟ ᱠᱚ ᱠᱟᱹᱢᱤ ᱞᱮᱠᱷᱟᱱ ᱫᱚ ᱟᱹᱰᱤ ᱱᱟᱯᱟᱭ ᱠᱚᱜᱼᱟ
ᱚᱱᱠᱟ ᱞᱮᱠᱟ ᱟᱫᱚ ᱱᱚᱜᱚᱭ ᱟᱵᱚᱣᱟᱜ ᱟᱹᱰᱤ ᱢᱚᱸᱡᱽ ᱟᱹᱰᱤ ᱱᱟᱯᱟᱭ ᱥᱤᱥᱴᱮᱢ ᱥᱮ ᱵᱮᱵᱚᱥᱛᱟ ᱢᱮᱱᱟᱜ ᱛᱟᱵᱚᱱᱟ ᱚᱠᱟ ᱫᱚ ᱢᱟᱺᱡᱷᱤ ᱯᱟᱨᱠᱟᱱᱟ ᱥᱤᱥᱴᱮᱢ ᱠᱚᱜ
ᱟᱫᱚ ᱱᱚᱜᱼᱚ ᱱᱤ ᱦᱚᱛᱮ ᱛᱮᱦᱚᱸ ᱠᱚ ᱢᱮᱱ ᱞᱮᱠᱷᱟᱡ ᱫᱚᱠᱚ ᱵᱟᱨᱚᱱ ᱫᱟᱲᱮᱭᱟᱜ ᱜᱮᱭᱟ ᱟᱫᱚ ᱦᱟᱸᱜ ᱱᱚᱣᱟ ᱪᱮᱫᱟᱜ ᱵᱟᱠᱚ ᱵᱟᱨᱚᱱ ᱫᱟ ᱚᱱᱟ ᱫᱚᱜ ᱵᱟᱹᱧ ᱵᱩᱡᱷᱟᱹᱣ ᱫᱟᱲᱮᱭᱟᱜ ᱠᱟᱱᱟ ᱥᱮᱨᱢᱟ ᱦᱩᱭ ᱫᱟᱲᱮᱭᱟᱜᱼᱟ ᱵᱚᱞᱮ ᱚᱠᱚᱭ ᱠᱚ ᱡᱟᱹᱥᱛᱤ ᱠᱟᱭᱛᱮ ᱢᱟᱺᱡᱷᱤ ᱯᱟᱦᱴᱟ ᱨᱮᱱ ᱦᱚᱲ ᱠᱚᱦᱚᱸ ᱢᱟᱱᱮ ᱦᱟᱺᱰᱤ ᱯᱣᱟᱹᱨᱟᱠᱽ ᱵᱮᱣᱦᱟᱨᱮᱫ ᱠᱟᱱ ᱛᱟᱦᱮᱸᱫ ᱯᱟᱥᱮᱡ
ᱟᱫᱚ ᱱᱚᱣᱟ ᱨᱮᱱᱟᱜ ᱫᱚᱢ ᱢᱮᱱ ᱫᱟᱲᱮ ᱠᱮᱭᱟ ᱚᱠᱚᱭ ᱠᱚ ᱟᱹᱠᱤᱞᱟᱱ ᱦᱚᱲ ᱠᱚ ᱢᱮᱱᱟᱜ ᱵᱚᱱᱟ ᱥᱮ ᱛᱤᱱᱟᱹᱜ ᱥᱤᱪᱷᱤᱛ ᱦᱚᱲ ᱠᱚ ᱢᱮᱱᱟᱜ ᱵᱚᱱᱟ ᱛᱚ ᱟᱵᱚ ᱜᱮ ᱡᱟᱦᱟᱱᱟᱜ ᱱᱚᱝᱠᱟ ᱚᱱᱠᱟ ᱮᱣᱮᱨᱱᱮᱥ ᱠᱚᱵᱚᱱ ᱠᱚᱨᱟᱣ ᱞᱮᱠᱟᱱᱡ ᱥᱮ ᱦᱚᱲ ᱠᱚᱵᱚᱱ ᱞᱟᱹᱭ ᱟᱠᱚ ᱠᱷᱟᱱ ᱵᱚᱞᱮ ᱪᱮᱫ ᱞᱮᱠᱟ ᱞᱮᱠᱷᱟᱡ ᱱᱟᱯᱟᱭ ᱦᱩᱭᱩᱜᱼᱟ ᱥᱮ ᱵᱟᱝ ᱛᱚ
ᱦᱮᱸ ᱦᱮᱸ ᱟᱫᱚ ᱱᱚᱣᱟ ᱫᱚ ᱟᱵᱚ ᱥᱚᱢᱟᱡ ᱨᱮᱱ ᱦᱚᱲᱜᱮ ᱟᱵᱚ ᱡᱟᱦᱟᱸᱭ ᱵᱩᱱ ᱦᱩᱫᱤᱥ ᱧᱟᱢ ᱫᱟ ᱩᱱᱠᱩ ᱠᱚ ᱦᱚᱲ ᱵᱚᱱ ᱞᱟᱦᱟ ᱞᱮᱱᱠᱷᱟᱡ ᱢᱤᱢᱤ ᱟᱛᱩᱨ ᱨᱮᱱ ᱟᱹᱛᱩ ᱟᱛᱩᱨ ᱨᱮ ᱡᱚᱛᱚ ᱦᱚᱲ ᱱᱚᱝᱠᱟ ᱵᱩᱱ ᱞᱟᱹᱭ ᱟᱠᱚ ᱠᱷᱟᱡ ᱥᱮ ᱱᱚᱝᱠᱟ ᱜᱟᱯᱟᱞᱢᱟᱨᱟᱣ ᱦᱩᱭᱩᱜ ᱠᱷᱟᱡ ᱛᱚ ᱱᱚᱣᱟ ᱡᱟᱹᱨᱩᱲ ᱥᱩᱫᱷᱨᱟᱹᱣ ᱦᱩᱭᱩᱜ ᱜᱮᱭᱟ
ᱮᱠᱟᱞ
ᱦᱳᱭ ᱟᱨ ᱱᱚᱣᱟ ᱥᱤᱠᱪᱷᱟ ᱠᱚ ᱥᱤᱠᱪᱷᱟ ᱞᱟᱹᱜᱤᱫ ᱛᱮᱦᱚᱸ ᱟᱵᱚ ᱵᱚᱱ ᱟᱢ ᱜᱟᱞᱢᱟᱨ ᱪᱟ ᱥᱤᱠᱪᱷᱟ ᱠᱩ ᱜᱤᱫᱽᱨᱟᱹ ᱠᱩ ᱤᱥᱠᱩᱞ ᱟ ᱛᱩ ᱤᱥᱠᱩᱞ ᱦᱚᱸᱵᱩᱱ ᱠᱮᱴᱮᱡ ᱞᱮᱠᱷᱟᱱ᱾ ᱛᱚ ᱚᱸᱰᱮ ᱤᱥᱠᱩᱞ ᱠᱩ ᱠᱩᱞ ᱠᱮᱠᱚᱣᱟ ᱜᱤᱫᱽᱨᱟᱹ ᱟᱸ ᱚᱱᱛᱮ ᱟᱞᱮ ᱥᱮᱱ ᱤᱧ ᱧᱮᱞᱮᱜᱼᱟ ᱥᱟᱨᱠᱟᱨᱤ ᱤᱥᱠᱩᱞ ᱢᱮᱱᱟᱜ ᱜᱮᱭᱟ ᱟᱛᱳ ᱟᱛᱳ ᱨᱮ, ᱟᱨ ᱚᱱᱟ ᱟᱛᱳ ᱨᱮ ᱟᱹᱰᱤ ᱰᱷᱤᱞᱟᱹᱥᱤᱞᱤ ᱜᱮᱭᱟ ᱜᱤᱫᱽᱨᱟᱹ ᱠᱚ ᱪᱟᱞᱟᱜᱼᱟ ᱜᱤᱫᱽᱨᱟᱹ ᱠᱚ ᱪᱟᱞᱟᱜ ᱠᱷᱟᱡ ᱯᱟᱲᱦᱟᱣ ᱵᱟᱝ ᱦᱩᱭᱩᱜᱼᱟ᱾ ᱟᱨ ᱡᱟᱦᱟᱸ ᱤᱥᱠᱩᱞ ᱨᱮ ᱜᱤᱫᱽᱨᱟᱹ ᱵᱟᱠᱚ ᱪᱟᱞᱟᱜ ᱠᱟᱱᱟ ᱚᱱᱟ ᱤᱥᱠᱩᱞ ᱢᱟ ᱵᱟᱹᱲᱤᱡ ᱪᱟᱵᱟ ᱜᱮᱭᱟ ᱟᱫᱚ ᱱᱚᱣᱟ ᱠᱚ ᱡᱤᱱᱤᱥ ᱱᱚᱣᱟ ᱠᱚ ᱤᱥᱠᱩᱞ ᱨᱮ ᱟᱵᱚ ᱟᱛ ᱟᱛᱳ ᱨᱮᱱ ᱦᱚᱲ ᱜᱮ ᱵᱟᱵᱚᱱ ᱫᱷᱮᱟᱱᱟ ᱠᱷᱟᱱᱡ ᱛᱚ ᱵᱟᱝ ᱦᱩᱭᱩᱜᱼᱟ ᱟᱨ ᱜᱤᱫᱽᱨᱟᱹ ᱠᱚᱦᱚᱸ ᱵᱟᱠ ᱠᱚ ᱯᱟᱲᱦᱟᱣ ᱫᱟᱲᱮᱭᱟᱜᱼᱟ ᱟᱨ ᱡᱟᱦᱟᱸ ᱟᱹᱰᱤ ᱨᱮᱸᱜᱮᱡ ᱨᱮᱸᱜᱮᱡ ᱦᱚᱲ ᱢᱮᱱᱟᱜ ᱚᱱᱟ ᱛᱚ ᱟᱵᱚᱣᱟᱜ ᱥᱚᱢᱟᱡᱽ ᱨᱮᱫᱚ ᱟᱨ ᱩᱱᱠᱩ ᱦᱟᱸ ᱨᱮᱸᱜᱮᱡ ᱦᱚᱲ ᱢᱟ ᱵᱟᱝᱠᱚ ᱯᱟᱲᱦᱟᱣ ᱦᱚᱪᱚ ᱫᱟᱲᱮ ᱟᱠᱚᱣᱟ ᱢᱚᱸᱡᱽ ᱢᱚᱸᱡᱽ ᱤᱥᱠᱩᱞ ᱨᱮᱢᱟ ᱟᱫᱚ ᱟᱫ ᱟᱵᱚ ᱟᱛᱳ ᱨᱮᱱ ᱦᱚᱲᱜᱮ ᱱᱚᱣᱟ ᱠᱚ ᱵᱟᱵᱚᱫ ᱨᱮᱵᱚᱱ ᱜᱟᱯᱟᱞ ᱢᱟᱨᱟᱨᱟᱣ ᱞᱮᱠᱷᱟᱱ ᱥᱮ ᱱᱚᱣᱟ ᱤᱥᱠᱩᱞ ᱠᱚᱨᱮᱱᱟᱜ ᱥᱮ ᱟᱵᱚᱣᱟᱜ ᱱᱚᱜ ᱚᱭ ᱥᱚᱢᱟᱡ ᱠᱚ ᱵᱟᱹᱲᱤᱡᱚᱜ ᱱᱚᱣᱟ ᱠᱚ ᱥᱩᱫᱷᱨᱟᱹᱣ ᱞᱟᱹᱜᱤᱫ ᱛᱮᱵᱚᱱ ᱜᱟᱞᱢᱟᱨᱟᱣ ᱞᱮᱱᱠᱷᱟᱱ ᱫᱚ ᱟᱹᱰᱤ ᱱᱟᱯᱟᱭ ᱦᱩᱭᱩᱜᱼᱟ
ᱮᱠᱟᱞ ᱠᱟᱱᱟ ᱟᱹᱰᱤ ᱡᱚᱛᱷᱟᱛ ᱠᱟᱛᱷᱟ ᱵᱮᱱ ᱞᱟᱹᱭ ᱥᱚᱫᱚᱨ ᱠᱮᱫᱟ ᱦᱟᱸᱜ, ᱮᱱᱛᱮᱜ
ᱟᱥᱚᱞ ᱢᱟᱱᱮ ᱫᱚᱢ ᱢᱮᱱ ᱫᱟᱲᱮᱭᱟᱜᱼᱟ ᱡᱮ ᱟᱵᱚ ᱦᱚᱲ ᱜᱮ ᱦᱟᱸᱜ ᱢᱟᱱᱮ
ᱛᱤᱱᱟᱹᱜ ᱜᱟᱨᱡᱮᱱ ᱠᱩ ᱢᱮᱱᱟᱜ ᱠᱚᱣᱟ ᱩᱱᱠᱩ ᱦᱚᱛᱮ ᱛᱮᱜᱮ ᱢᱟᱱᱮ ᱤᱥᱠᱩᱞ ᱠᱩ ᱛᱤᱱᱟᱹᱜ ᱢᱮᱱᱟᱜᱼᱟ ᱡᱚᱛᱚ ᱱᱟᱯᱟᱭ ᱦᱩᱭ ᱫᱟᱲᱮᱭᱟᱜᱼᱟ, ᱢᱮᱱᱠᱷᱟᱱ ᱜᱟᱨᱡᱮᱱ ᱥᱮᱢ ᱢᱮᱱ ᱫᱟᱲᱮᱭᱟᱜᱼᱟ ᱟᱭᱳ ᱵᱟᱵᱟ ᱥᱮ ᱜᱚᱜᱚᱼᱵᱟᱵᱟ ᱠᱚᱦᱟᱸᱜ ᱵᱟᱠᱩ ᱫᱷᱮᱭᱟᱱᱟᱜ ᱠᱟᱱᱟ ᱱᱚᱣᱟ ᱵᱟᱵᱚᱛ ᱛᱮ᱾ ᱠᱷᱟᱹᱞᱤ ᱤᱥᱠᱩᱞ ᱠᱩ ᱠᱩᱞ ᱠᱟᱠᱚᱣᱟ ᱦᱟᱸᱜ᱾ ᱪᱟᱹᱼᱪᱟᱞᱟᱜ ᱢᱮ ᱪᱮᱫ ᱮ ᱪᱮᱠᱟᱭ ᱫᱟ ᱵᱟᱭ ᱪᱮᱠᱟᱹᱭᱮᱫᱟ ᱯᱟᱲᱦᱟᱣᱮᱫ ᱠᱚᱣᱟ ᱠᱚ ᱥᱮ ᱵᱟᱠᱚ ᱯᱟᱲᱦᱟᱣᱮᱫ ᱠᱚᱣᱟ᱾ ᱱᱚᱜ ᱱᱤᱭᱟᱹ ᱫᱚ ᱦᱟᱜ ᱵᱟᱠᱩ ᱧᱮᱞ ᱫᱟ ᱟᱫᱚ ᱡᱩᱫᱤ ᱠᱩ ᱪᱟᱞᱟᱣ ᱞᱮᱱ ᱠᱷᱟᱡ ᱥᱮ ᱱᱚᱝᱠᱟ ᱢᱚᱦᱟᱥᱚᱭ ᱛᱩᱞᱩᱡ ᱠᱚ ᱜᱟᱞᱢᱟᱨᱟᱣ ᱞᱮᱱᱠᱷᱟᱡ ᱵᱚᱞᱮ ᱪᱮᱫ ᱪᱮᱠᱟ ᱠᱟᱱᱟ ᱵᱟᱝ ᱪᱤᱠᱟᱜ ᱠᱟᱱᱟ ᱥᱮ ᱢᱮᱱ ᱫᱟᱲᱮᱭᱟᱜᱼᱟ ᱦᱟᱯᱛᱟ ᱠᱤᱭᱟᱹ ᱨᱮ ᱥᱮ ᱢᱤᱫ ᱦᱟᱯᱛᱟ ᱨᱮ᱾ ᱫᱚ ᱢᱤᱫ ᱫᱷᱟᱣ ᱠᱚ ᱪᱟᱞᱟᱣ ᱞᱮᱱᱠᱷᱟᱡ ᱛᱚᱵᱮ ᱟᱹᱰᱤ ᱱᱟᱯᱟᱭ ᱦᱳᱭᱳᱜᱼᱟ᱾ ᱟᱫᱚ ᱱᱚᱜᱼᱚ ᱱᱤᱭᱟᱹ ᱨᱮᱜᱮ ᱵᱟᱠᱩ ᱢᱮᱜ ᱞᱩᱛᱩᱨᱟᱜ ᱠᱟᱱᱟ, ᱟᱨ ᱟᱫᱚᱢ ᱠᱳ ᱢᱟᱢ ᱧᱮᱞ ᱠᱚᱦᱚᱸ ᱟᱵᱚ ᱥᱚᱢᱟᱡᱽ ᱨᱮ ᱵᱚᱞᱮ ᱟᱠᱚᱨᱮᱱ ᱜᱤᱫᱽᱨᱟᱹ ᱠᱚᱦᱚᱸ ᱤᱥᱠᱩᱞ ᱠᱚᱦᱚᱸ ᱵᱟᱠᱚ ᱠᱩᱞ ᱠᱚᱣᱟ᱾ ᱯᱚᱨᱮ ᱪᱮᱜ ᱮ ᱪᱮᱠᱟ